ᱦᱮᱸ ᱡᱚᱦᱟᱨ ᱜᱮ᱾
ᱦᱩᱸ ᱥᱟᱹᱜᱩᱱ ᱥᱤᱸᱜᱟᱹᱲ ᱥᱟᱶ ᱥᱟᱶᱛᱮ ᱥᱟᱹᱜᱩᱱ ᱧᱤᱫᱟᱹ᱾
ᱦᱳᱭ ᱥᱟᱹᱜᱩᱱ ᱥᱤᱸᱜᱟᱹᱲ, ᱥᱟᱹᱜᱩᱱ ᱧᱤᱫᱟᱹ ᱱᱤᱛᱚᱝ ᱫᱚ ᱥᱤᱸᱜᱟᱹᱲ ᱦᱚᱸ ᱵᱟᱝ ᱵᱚᱱ ᱞᱟᱹᱭ ᱫᱟᱲᱮᱜᱼᱟ, ᱟᱨ ᱧᱤᱫᱟᱹ ᱦᱚᱸ ᱧᱤᱫᱟᱹ ᱠᱟᱱᱟ ᱟᱫᱚ ᱵᱟᱱᱟᱨ ᱜᱮ ᱱᱟᱦᱟᱜ᱾ ᱛᱟᱞᱟᱨᱮ ᱢᱮᱱᱟᱜᱼᱟ᱾
ᱦᱳᱭ, ᱦᱳᱭ ᱮᱠᱫᱚᱢ ᱜᱮ᱾ ᱛᱟᱞᱦᱮ ᱪᱮᱜ ᱵᱤᱱ ᱪᱤᱠᱟᱹ ᱵᱟᱲᱟᱭᱫᱟ? ᱦᱮᱞᱳ, ᱨᱚᱲ ᱵᱟᱝᱞᱤᱧ ᱟᱸᱡᱚᱢᱮᱜ ᱛᱟᱵᱤᱱᱟ᱾
ᱟᱹᱵᱤᱱᱟᱜ ᱨᱚᱲ ᱴᱟᱜ ᱠᱟᱹᱴᱤᱡ ᱜᱮᱫ ᱜᱮᱫ ᱦᱮᱡ ᱮᱱᱟ᱾
ᱟᱹᱞᱤᱧᱟᱜ?
ᱦᱩᱸ᱾
ᱟᱹᱞᱤᱧ ᱢᱟᱛᱚ ᱟᱵᱤᱱᱟᱜ ᱨᱚᱲ ᱵᱟᱝᱞᱤᱧ ᱟᱸᱡᱚᱢᱮᱜ ᱛᱟᱦᱮᱸᱜ᱾
ᱱᱤᱛᱚᱝ ᱵᱤᱱ ᱟᱸᱡᱚᱢᱮᱜᱼᱟ?
ᱦᱮᱸ, ᱱᱤᱛᱚᱜ ᱫᱚ ᱢᱚᱡᱽ ᱜᱮ।
ᱚ, ᱱᱟᱯᱟᱭ ᱵᱟᱲᱟ ᱜᱮᱛᱚ?
ᱦᱮᱸ ᱱᱟᱯᱟᱭᱮ ᱵᱟᱲᱟ ᱜᱮ ᱱᱤᱛᱚᱜ ᱫᱚ, ᱵᱮᱥ ᱵᱟᱲᱟ ᱜᱮ᱾
ᱦᱚ
ᱪᱮᱫ ᱠᱚᱵᱮᱱ ᱪᱤᱠᱟᱹ ᱵᱟᱲᱟᱭᱮᱜᱼᱟ?
ᱪᱤᱠᱟᱹ ᱦᱚᱸ ᱵᱟᱝᱜᱮ, ᱦᱚᱸᱜᱼᱚᱭ ᱫᱩᱲᱩᱵ ᱵᱟᱲᱟ ᱦᱩᱭᱩᱜ ᱠᱟᱱᱟ ᱵᱟᱲᱜᱮ ᱥᱮᱜ ᱨᱮ᱾
ᱚ ᱧᱤᱛᱚᱝ ᱧᱤᱫᱟᱹ ᱟᱠᱟᱱ ᱫᱚ᱾
ᱦᱮᱸ ᱧᱤᱫᱟᱹ ᱠᱟᱱᱜᱮ, ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ।
ᱚᱻ
ᱟᱹᱵᱤᱱᱟᱜ ᱫᱚ ᱡᱚᱢ ᱵᱟᱲᱟ ᱠᱚ ᱦᱩᱭᱱᱟ ᱥᱮ ᱟᱹᱨᱤ?
ᱦᱮᱸ ᱱᱟᱦᱟᱜ ᱡᱚᱢ ᱵᱟᱲᱟ ᱦᱩᱭ ᱟᱠᱟᱱᱟ, ᱟᱫᱚ ᱱᱤᱛᱚᱜ ᱠᱟᱹᱴᱤᱡ ᱰᱟᱦᱟᱨ ᱥᱮᱫ ᱨᱮ ᱠᱟᱹᱴᱤᱡ ᱠᱚᱭᱚᱜ ᱵᱟᱲᱟᱳ ᱠᱟᱱᱟ, ᱠᱩᱞᱦᱤ ᱥᱮᱫ ᱨᱮ।
ᱚᱻ ᱟᱪᱪᱷᱟ ᱟᱪᱪᱷᱟ।
ᱥᱟᱨᱟ ᱫᱤᱱ ᱢᱟᱛᱚᱭ ᱫᱟᱜ ᱡᱟᱹᱯᱩᱫ ᱵᱟᱲᱟᱭᱼᱟ। ᱟᱫᱚ ᱱᱦᱟᱜ ᱱᱤᱛᱚᱝᱮ ᱟᱹᱥᱩᱲ ᱟᱠᱟᱫ ᱛᱮ ᱼᱼ ᱡᱚᱢ ᱵᱟᱲᱟ ᱠᱟᱛᱮᱫ ᱠᱩᱞᱦᱤ ᱨᱮᱞᱮ ᱛᱤᱸᱜᱩ ᱵᱟᱲᱟ ᱟᱠᱟᱱᱟ, ᱦᱮᱱᱟᱜ ᱞᱮᱜᱭᱟ ᱟᱭᱢᱟ ᱦᱚᱲ ᱜᱮ।
ᱢᱟᱱᱮ ᱟᱯᱮ ᱫᱚ ᱡᱚᱢ ᱵᱟᱲᱟ ᱠᱟᱛᱮᱫ ᱫᱚ, ᱟᱭᱢᱟ ᱢᱟᱱᱮ ᱠᱩᱞᱦᱤ ᱨᱮᱯᱮ ᱫᱟ? ᱛᱟᱦᱮᱱᱟ ᱜᱟᱞᱢᱟᱨᱟᱣ ᱵᱟᱲᱟᱭ ᱯᱮ ᱵᱟᱝ?
ᱦᱮᱸ ᱚᱱᱟ ᱫᱚ ᱱᱟᱦᱟᱸᱜ ᱩᱫᱽᱜᱟᱹᱨ ᱫᱤᱱ ᱜᱮ ᱵᱷᱟᱜᱮ ᱵᱩᱡᱷᱟᱹᱜᱼᱟ ᱥᱮ ᱩᱫᱽᱜᱟᱹᱨ ᱫᱤᱱ ᱜᱮ ᱡᱟᱹᱥᱛᱤᱼᱼ ᱪᱮ ᱠᱩᱞᱦᱤ ᱛᱮ ᱫᱚ ᱠᱚ ᱧᱮᱞᱚᱜᱚᱜᱼᱟ ᱱᱮᱛᱟᱨ ᱡᱟᱹᱯᱩᱫ ᱫᱤᱱ ᱫᱚ ᱵᱟᱝ ᱜᱮ᱾ ᱟᱫᱚ ᱱᱟᱦᱟᱸᱜ ᱥᱟᱨᱟᱫᱤᱱ ᱩᱰᱳᱠ ᱵᱟᱝ ᱦᱩᱭᱩᱜ ᱠᱟᱱᱟ ᱥᱮ ᱥᱟᱨᱟ ᱫᱤᱱ ᱠᱷᱟᱹᱞᱤ ᱚᱲᱟᱜ ᱨᱮᱜᱮ ᱚᱲᱟᱜ ᱨᱮᱜᱮ ᱫᱚᱢᱮ ᱫᱟᱜ ᱡᱟᱹᱲᱤᱭᱮᱫᱼᱟᱭ ᱫᱚᱢᱮ ᱡᱟᱹᱯᱩᱫ᱾ ᱟᱫᱚ ᱡᱟᱹᱯᱤᱫ ᱡᱟᱞᱟ ᱨᱮᱫᱚ ᱪᱤᱠᱟᱹ ᱞᱮ ᱛᱟᱦᱞᱮᱢ ᱩᱰᱩᱠᱚᱜᱼᱟ ᱟᱫᱚ ᱚᱱᱟ ᱠᱷᱟᱹᱛᱤᱨ ᱱᱤᱛᱚᱜ ᱠᱟᱹᱴᱤᱡ ᱦᱚᱭ ᱡᱚᱢ ᱞᱮ ᱩᱰᱩᱠ ᱟᱠᱟᱱᱟ᱾ ᱠᱩᱞᱦᱤ ᱥᱮᱫ ᱫᱚ ᱠᱟᱹᱴᱤᱡ ᱢᱟᱭᱛᱷᱟᱱ ᱧᱚᱜ ᱜᱮᱭᱟ᱾
ᱦᱮᱸᱻ
ᱞᱚᱥᱚᱫ ᱠᱚ ᱠᱚᱢ ᱧᱚᱜ ᱜᱮᱭᱟ ᱠᱩᱞᱦᱤ ᱨᱮᱫᱚ᱾
ᱦᱳᱭ
ᱟᱫᱚ ᱠᱟᱹᱴᱤᱡ ᱜᱚᱞᱯᱚ ᱵᱟᱲᱟ ᱦᱩᱭᱩᱜ ᱠᱟᱱᱟ᱾
ᱟᱫᱚ ᱡᱟᱦᱟᱸ ᱠᱩᱞᱦᱤ ᱨᱮ ᱡᱟᱦᱟᱸ ᱞᱚᱥᱚᱫᱚᱜᱼᱟ ᱟᱫᱚ ᱚᱱᱟ᱾ ᱪᱮᱫ ᱞᱮᱠᱟ ᱢᱚᱸᱡᱽ ᱧᱚᱜ ᱵᱩᱡᱷᱟᱹᱜᱼᱟ ᱥᱮ ᱵᱟᱹᱲᱤᱡ ᱧᱚᱜ ᱜᱮ ᱵᱩᱡᱷᱟᱹᱜᱼᱟ?
ᱠᱩᱞᱦᱤ ᱫᱚ ᱱᱟᱦᱟᱸᱜ ᱟᱞᱮ ᱫᱚ ᱠᱟᱹᱴᱤᱡ ᱜᱤᱛᱤᱞ ᱦᱟᱥᱟ᱾ ᱦᱮᱱᱟᱜᱼᱟ ᱩᱱᱟᱹᱜ ᱫᱚ ᱱᱟᱦᱟᱸᱜ ᱞᱚᱥᱚᱫᱼᱼ ᱞᱚᱥᱚᱫ ᱵᱟᱝᱟ ᱟᱨ ᱚᱲᱟᱜ ᱠᱚᱨᱮ ᱨᱟᱪᱟ ᱠᱚᱨᱮ ᱫᱚ ᱱᱟᱦᱟᱸᱜ ᱫᱚᱢᱮ ᱞᱚᱥᱚᱫ ᱟᱫᱚ ᱠᱩᱞᱦᱤ ᱠᱚᱨᱮᱱᱟᱜ ᱞᱚᱥᱚᱫ ᱫᱚ ᱚᱠᱟᱥᱮᱫ ᱞᱚᱥᱚᱫ ᱜᱮᱭᱟ ᱚᱸᱰᱮ ᱫᱚ ᱵᱷᱟᱜᱤ ᱫᱚ ᱦᱟᱸᱜ ᱵᱟᱝ ᱵᱩᱡᱷᱟᱹᱜᱼᱟ᱾ ᱡᱟᱹᱯᱩᱫ ᱫᱤᱱ ᱫᱚ ᱟᱫᱚ ᱟᱛᱳ ᱴᱚᱞᱟ ᱨᱮᱫᱚ ᱵᱚᱱ ᱪᱤᱠᱟᱹᱭᱟ ᱫᱟᱜ ᱞᱚᱥᱚᱫ ᱫᱚ ᱦᱩᱭᱩᱜ ᱜᱮᱭᱟ᱾
ᱮᱠᱫᱚᱢ ᱜᱮ
ᱦᱳᱭ ᱟᱯᱮ ᱫᱚ ᱥᱚᱦᱚᱨ ᱵᱟᱡᱟᱨ ᱥᱮ ᱪᱮᱫ?
ᱵᱟᱝ ᱵᱟᱝ ᱟᱹᱞᱤᱧ ᱦᱟᱸᱜ ᱟᱛᱳ ᱫᱤᱥᱚᱢ ᱨᱮᱱ ᱜᱮ ᱠᱟᱱᱟ ᱞᱤᱧ᱾
ᱚ ᱟᱯᱮ ᱥᱮᱫ ᱫᱟᱜ ᱡᱟᱹᱲᱤ ᱪᱮᱫ ᱞᱮᱠᱟ ᱦᱩᱭᱩᱜ ᱠᱟᱱᱟ?
ᱫᱟᱜ ᱡᱟᱹᱲᱤ ᱦᱩᱭᱩᱜ ᱠᱟᱱᱟ ᱱᱚᱜᱼᱚᱭ ᱛᱤᱦᱤᱧ ᱮᱱᱟᱱᱚᱜ ᱫᱟᱜ ᱟᱞᱤᱧᱟᱭ ᱟᱫᱚᱼᱼ ᱚᱱᱠᱟ ᱫᱚ ᱟᱫᱚ ᱜᱷᱩᱴᱩ ᱧᱚᱜ ᱜᱮᱛᱚ ᱢᱟᱱᱮ ᱡᱟᱦᱟᱸᱨᱮ ᱟᱞᱮ ᱢᱟᱱᱮ ᱢᱟᱱᱮ ᱚᱲᱟᱜ ᱛᱟᱞᱮ᱾ ᱛᱟᱦᱚᱞᱮ ᱞᱚᱥᱚᱫ ᱦᱚᱸ ᱚᱱᱠᱟ ᱫᱚ ᱵᱟᱝ ᱞᱚᱥᱚᱫᱚᱜ ᱜᱮᱭᱟ᱾
ᱚ ᱟᱯᱮ ᱫᱚ ᱵᱩᱨᱩ ᱫᱤᱥᱚᱢ ᱥᱮ ᱪᱮᱫ?
ᱵᱟᱝ ᱵᱟᱝ ᱵᱩᱨᱩ ᱫᱚ ᱵᱟᱝ ᱱᱟᱢᱞᱟ ᱧᱚᱜ ᱜᱮᱭᱟ ᱟᱬᱜᱚ ᱜᱮᱭᱟ᱾
ᱚᱻ
ᱢᱟᱱᱮ ᱫᱷᱟᱲᱥᱟᱝ ᱡᱟᱦᱟᱸ ᱵᱤᱱ ᱵᱩᱡᱷᱟᱹᱣᱟ᱾
ᱦᱮᱸ ᱦᱩᱸ ᱦᱩᱸ
ᱦᱳᱭ ᱚᱱᱠᱟᱱ ᱧᱚᱜ ᱡᱟᱭᱜᱟ ᱨᱮ ᱟᱹᱞᱤᱧ ᱚᱲᱟᱜ ᱫᱚ᱾
ᱦᱳᱭ ᱟᱞᱮ ᱦᱚᱸ ᱱᱟᱦᱟᱸᱜ ᱚᱱᱠᱟ ᱵᱩᱨᱩ ᱫᱤᱥᱚᱢ ᱫᱚ ᱵᱟᱝᱟ᱾ ᱟᱞᱮ ᱫᱚ ᱥᱚᱢᱟᱱ ᱫᱤᱥᱚᱢ᱾
ᱦᱳᱭ ᱟᱹᱞᱤᱧ ᱚᱱᱟ ᱠᱟᱹᱴᱤᱡ ᱠᱩᱠᱞᱤ ᱛᱟᱦᱮᱸ ᱠᱟᱱ ᱛᱟᱹᱞᱤᱧᱟ ᱦᱮᱸᱥᱮ᱾
ᱦᱮᱸ ᱞᱟᱹᱭ ᱵᱤᱱ?
ᱢᱟᱥᱮ ᱡᱟᱦᱟᱸ ᱦᱚᱜᱼᱚᱭᱼᱼ ᱥᱟᱹᱜᱟᱹᱭ ᱠᱚ ᱱᱤᱭᱮ ᱟᱞᱤᱧᱟᱜ ᱚᱱᱟ ᱠᱟᱹᱴᱤᱡ ᱟᱵᱤᱱ ᱪᱮᱛᱟᱱ ᱠᱩᱠᱞᱤ ᱛᱟᱦᱮᱸ ᱠᱟᱱᱟ ᱾
ᱦᱮᱸ ᱠᱩᱠᱞᱤ ᱞᱤᱧ ᱵᱮᱱ
ᱦᱮᱸ ᱟᱵᱚ ᱫᱚ ᱥᱟᱱᱛᱟᱲ ᱠᱚ ᱛᱟᱞᱟᱨᱮ ᱟᱭᱢᱟ ᱞᱮᱠᱟᱱ ᱟᱭᱢᱟ ᱦᱚᱲᱟᱜ ᱟᱭᱢᱟ ᱞᱮᱠᱟᱱ ᱥᱟᱹᱜᱟᱹᱭ ᱠᱚ ᱧᱮᱞ ᱩᱰᱩᱠᱚᱜᱼᱟ ᱥᱮ
ᱦᱮᱸ ᱦᱮᱸ
ᱦᱳᱭ ᱛᱚ ᱚᱱᱟ ᱠᱚ ᱢᱩᱫᱽ ᱨᱮᱜᱮ ᱟᱵᱚᱣᱟᱜ ᱡᱟᱦᱟᱸ ᱠᱤᱪᱷᱩᱜᱟᱱ ᱟᱵᱚᱣᱟᱜ ᱥᱟᱹᱜᱟᱹᱭ ᱢᱮᱱᱟᱜᱼᱟ ᱦᱮᱸᱥᱮ ᱵᱤᱱ ᱵᱚᱱ ᱛᱟᱵᱚᱱ ᱚᱱᱠᱟᱱᱟᱜ ᱟᱨᱠᱤ ᱟᱭᱢᱟ ᱜᱟᱱ ᱜᱮ ᱥᱟᱹᱜᱟᱹᱭ ᱢᱮᱱᱟᱜᱼᱟ ᱾
ᱦᱮᱸ ᱦᱮᱸ
ᱟᱪᱪᱷᱟ ᱡᱟᱦᱟᱸ ᱯᱳᱭᱞᱳ ᱨᱮᱞᱤᱧ ᱠᱩᱠᱞᱤᱭᱮᱫ ᱵᱮᱱᱟ ᱡᱟᱦᱟᱸ ᱦᱩᱭᱩᱜ ᱠᱟᱱ ᱛᱟᱵᱚᱱᱟ ᱵᱤᱱ ᱦᱮᱸᱥᱮ ᱚᱱᱟ ᱫᱚ ᱚᱠᱚᱭ ᱠᱚ ᱛᱟᱞᱟᱨᱮ ᱨᱚᱲ ᱡᱚᱱᱟᱜ ᱟᱠᱚ?
ᱵᱤᱱ ᱫᱚ ᱱᱟᱦᱟᱸᱜ ᱟᱹᱞᱤᱧ ᱞᱤᱧ ᱛᱤᱱᱟᱹᱜ ᱞᱤᱧ ᱵᱟᱲᱟᱭᱟ ᱱᱟᱦᱟᱸᱜ ᱩᱱᱟᱹᱜ ᱞᱤᱧ ᱞᱟᱹᱭᱮᱫᱼᱟ ᱾
ᱦᱳᱭ
ᱵᱤᱱ ᱫᱚ ᱱᱟᱦᱟᱜ ᱡᱟᱦᱟᱸᱭ ᱫᱚ ᱠᱩᱲᱤ ᱨᱮᱱ ᱥᱮ ᱠᱚᱲᱟ ᱨᱮᱱ ᱡᱟᱦᱟᱸᱭ ᱜᱮ ᱦᱟᱱᱦᱟᱨ ᱦᱚᱧᱦᱟᱨ ᱥᱮ ᱵᱟᱦᱚᱧᱟᱨ ᱟᱨᱠᱤ ᱢᱟᱨᱟᱝ ᱦᱚᱲ ᱡᱟᱦᱟᱸᱭ ᱠᱚ ᱛᱟᱦᱮᱱᱟ
ᱦᱳᱭ
ᱱᱩᱠᱩ ᱠᱚ ᱟᱹᱞᱤᱧ ᱫᱚ ᱱᱩᱱᱟᱹᱜ ᱜᱮᱦᱟᱸᱜ ᱞᱤᱧ ᱵᱟᱲᱟᱭᱟ ᱟᱹᱞᱤᱧ ᱫᱚ ᱦᱟᱱᱦᱟᱨ ᱦᱚᱧᱦᱟᱨ ᱟᱨ ᱵᱟᱦᱚᱧᱟᱨ ᱟᱨ ᱟᱡ ᱟᱡᱷᱱᱟᱨ ᱦᱚᱸ ᱡᱟᱱᱤᱡ ᱫᱚ ᱵᱤᱱ ᱟᱛᱮ ᱠᱚ ᱨᱚᱲ ᱟᱠᱚ ᱜᱮᱭᱟ᱾
ᱨᱚᱲ ᱟᱠᱚ ᱜᱮᱭᱟ ᱠᱚ
ᱦᱳᱭ ᱦᱳᱭ ᱟᱡᱷᱱᱟᱨ ᱟᱨ ᱦᱟᱧᱦᱟᱨ ᱦᱚᱧᱦᱟᱨ ᱢᱮᱱᱛᱮ ᱫᱚ ᱦᱟᱱᱠᱩ ᱟᱨ ᱠᱟᱹᱠᱤ ᱦᱚᱧᱦᱟᱨᱮᱢ ᱢᱮᱱ ᱥᱮ ᱢᱟᱢᱟ ᱦᱚᱧᱦᱟᱨᱮᱢ ᱢᱮᱱ ᱩᱱᱩᱠᱩ ᱠᱚᱦᱚᱸ
ᱦᱳᱭ ᱮᱠᱫᱚᱢ ᱜᱮ ᱮᱠᱫᱚᱢ ᱟᱵᱤᱱ ᱡᱚᱛᱷᱟᱛ ᱜᱮᱵᱤᱱ ᱞᱟᱹᱭ ᱠᱟᱫᱟ ᱦᱮᱸᱥᱮ ᱛᱟᱦᱚᱞᱮ ᱟᱵᱚᱣᱟᱜ ᱡᱟᱦᱟᱸ ᱦᱩᱭᱩᱜ ᱠᱟᱱ ᱛᱟᱵᱚᱱᱟ ᱵᱚᱱ ᱟᱛᱮ ᱵᱚᱱ ᱨᱚᱲᱟ ᱦᱳᱭ ᱥᱮ ᱛᱚ ᱩᱱᱠᱩ ᱫᱚ ᱚᱠᱚᱭ ᱠᱚᱠᱚ ᱨᱚᱲ ᱡᱚᱱᱚᱜᱼᱟ
ᱵᱚᱱ ᱫᱚ ᱱᱟᱦᱟᱜ ᱵᱟᱞᱟᱭᱟᱠᱚ ᱨᱚᱲ ᱡᱚᱱᱚᱜᱼᱟ᱾
ᱦᱳᱭ ᱡᱮᱢᱚᱱ ᱠᱟᱴᱤᱡ ᱞᱟᱹᱭᱟᱜ ᱵᱤᱱ
ᱟᱵᱤᱱ ᱜᱮ ᱢᱚᱱᱮ ᱠᱟᱜ ᱵᱮᱱ ᱥᱮ ᱟᱵᱤᱱ ᱫᱚ ᱟᱵᱤᱱᱟᱜ ᱨᱤᱞᱤᱝ ᱫᱚ ᱱᱟᱦᱟᱜ ᱵᱚᱱ ᱵᱟᱞᱟᱭᱟ ᱠᱟᱱᱟ
ᱦᱳᱭ
ᱟᱫᱚ ᱱᱟᱦᱟᱜ ᱡᱮᱢᱚᱱ ᱞᱟᱝ ᱨᱚᱯᱚᱲ ᱠᱟᱱᱟ ᱱᱤᱛᱚᱝ ᱫᱚ ᱵᱤᱱ ᱟᱛᱮ ᱞᱟᱝ ᱨᱚᱯᱚᱲ ᱠᱟᱱᱟ ᱥᱮ ᱟᱫᱚ ᱱᱟᱦᱟᱜ ᱡᱩ ᱫᱤ ᱵᱟᱞᱟᱭᱟᱞᱟᱝ ᱦᱩᱭᱮᱱ ᱠᱷᱟᱱ ᱛᱚᱠᱷᱚᱱ ᱫᱚ ᱱᱟᱦᱟᱜ ᱵᱚᱱ ᱵᱚᱱᱟ ᱟᱫ ᱞᱤᱧ ᱠᱩᱞᱤᱭᱮᱫ ᱵᱤᱱᱟ ᱡᱮ ᱪᱮᱫ ᱠᱚᱵᱚᱱ ᱪᱤᱠᱟᱹᱭᱮᱫᱼᱟ ᱠᱮᱫᱩᱵ ᱮᱱᱟᱵᱚᱱ ᱥᱮ ᱵᱟᱝᱟ ᱱᱤᱝᱠᱟᱹ᱾
ᱮᱠᱫᱚᱢ ᱮᱠᱫᱚᱢ ᱦᱳᱭ ᱮᱠᱫᱚᱢ ᱱᱚᱝᱠᱟ ᱠᱚ ᱨᱚᱲ ᱡᱚᱱᱟᱜ-ᱟ ᱡᱮ ᱩᱱ ᱫᱚᱠᱚ ᱵᱚᱱ ᱡᱚᱱᱚᱜᱼᱟ ᱟᱨ ᱦᱮᱸᱥᱮ ᱵᱟᱞᱟᱭ ᱫᱚᱠᱚ ᱵᱚᱱ ᱡᱚᱱᱚᱜᱼᱟ ᱟᱨ ᱡᱟᱦᱟᱸᱭ ᱠᱚ ᱞᱟᱴᱩ ᱠᱚ ᱟᱨ ᱩᱱᱠᱩ ᱫᱚᱠᱚ ᱵᱤᱱ ᱡᱚᱱᱚᱜ-ᱟ
ᱦᱳᱭ ᱦᱳᱭ,
ᱟᱨ ᱛᱟᱦᱚᱞᱮ ᱦᱚᱸᱜᱼᱚᱭ ᱡᱮᱢᱚᱱ ᱟᱞᱟᱝ ᱛᱚ ᱚᱱᱠᱟ ᱵᱟᱝ ᱞᱟᱝ ᱨᱚᱯᱚᱲ ᱵᱟᱲᱟ ᱠᱟᱫᱟ ᱥᱮ ᱛᱟᱦᱚᱞᱮ ᱦᱚᱜ-ᱚᱭ ᱡᱟᱦᱟᱸ ᱵᱟᱝ ᱩᱯᱨᱩᱢ ᱦᱚᱲ ᱦᱚᱸ ᱩᱱᱤ ᱦᱚᱢ ᱵᱤᱱ ᱟᱭᱟ ᱵᱤᱱ ᱫᱟᱲᱮᱭᱟ᱾
ᱦᱳᱭ, ᱦᱳᱭ, ᱦᱳᱭ᱾ ᱵᱤᱱ ᱟᱭᱟᱢ ᱥᱮ ᱢᱟᱨᱟᱝ ᱢᱟᱨᱟᱝ ᱜᱚᱝᱠᱮ ᱠᱚ ᱢᱟᱪᱮᱫ ᱟᱪᱮᱛᱟᱹᱱᱤ ᱠᱚ ᱩᱱᱠᱩ ᱠᱚ ᱫᱚ ᱱᱟᱦᱟᱜ ᱵᱤᱱ ᱟᱛᱮ ᱜᱮᱵᱚᱱ ᱨᱚᱲ ᱟᱠᱚ ᱜᱮᱭᱟ᱾
ᱦᱳᱭ᱾
ᱵᱟᱝ ᱪᱤᱱᱦᱟᱹᱣ ᱦᱚᱲ ᱫᱚ ᱵᱤᱱᱟᱹ ᱟᱛᱮ ᱜᱮᱵᱚᱱ ᱨᱚᱲᱟ᱾
ᱦᱳᱭ ᱡᱟᱦᱟᱸ ᱢᱟᱱᱮ ᱢᱤᱫᱴᱮᱱ ᱥᱟᱹᱜᱟᱹᱭ ᱟᱵᱤᱱ ᱛᱟᱞᱟᱨᱮ ᱡᱟᱦᱟᱸ ᱢᱤᱫᱴᱮᱱ ᱛᱮᱭᱟᱨᱚᱜᱼᱟ ᱥᱮ ᱢᱟᱱᱮ ᱵᱟᱝ ᱩᱯᱨᱩᱢ ᱦᱚᱲ ᱥᱟᱛᱮᱜ ᱢᱟᱱᱮ
ᱡᱟᱦᱟᱸ ᱟᱪᱠᱟ ᱧᱟᱯᱟᱢ ᱩᱱᱫᱚ ᱵᱤᱱ ᱜᱮᱢ ᱞᱟᱹᱭᱟ᱾ ᱡᱟᱦᱟᱸ ᱵᱤᱱ ᱞᱟᱹᱭ ᱠᱮᱫᱟ ᱢᱟᱪᱮᱫ ᱠᱚ ᱥᱟᱶ ᱛᱮ᱾
ᱦᱮᱸ, ᱦᱮᱸ ᱢᱟᱪᱮᱫ ᱥᱮ ᱢᱟᱪᱮᱛᱟᱹᱱᱤ ᱩᱱᱠᱩ ᱦᱚᱸ ᱵᱤᱱ ᱵᱮᱱ ᱞᱟᱹᱭ ᱟᱠᱚ ᱠᱷᱟᱱ ᱥᱮ ᱠᱟᱹᱴᱤᱡ ᱵᱷᱟᱜᱮ ᱧᱚᱜ ᱨᱚᱲ ᱨᱮ ᱟᱡ
ᱦᱳᱭ᱾
ᱦᱳᱭ ᱮᱠᱫᱚᱢ ᱜᱮ, ᱟᱨ ᱟᱸᱡᱚᱢ ᱫᱟᱵᱤᱱ ᱥᱮ᱾ ᱟᱹᱞᱤᱧᱟᱜ ᱨᱚᱲ ᱵᱤᱱ ᱟᱡᱚᱢ ᱫᱟᱛᱚ? ᱟᱵᱤ ᱱᱟᱜ ᱠᱟᱹᱴᱤᱡ ᱠᱟᱴᱟ ᱠᱟᱴᱟ ᱞᱤᱧ ᱟᱸᱡᱚᱢ ᱫᱟ᱾